ᱡᱚᱦᱟᱨ ᱜᱮ᱾
ᱟᱸ ᱦᱮᱸ ᱡᱚᱦᱟᱨ ᱜᱮ᱾
ᱦᱮᱸ ᱟᱸᱡᱚᱢᱚᱜ ᱠᱟᱱᱟ ᱨᱚᱲ ᱢᱚᱡᱽ ᱜᱮ᱾
ᱮ ᱦᱮᱸ
ᱟ ᱢᱚᱡᱽ ᱵᱟᱲᱟ ᱜᱮᱭᱟ ᱯᱮ᱾
ᱦᱮᱸ ᱱᱤᱭᱟᱹ ᱜᱷᱟᱹᱲᱤᱡ ᱫᱚ ᱢᱚᱸᱡᱽ ᱵᱟᱲᱟ ᱜᱮ, ᱟᱯᱮ ᱪᱮᱫ ᱞᱮᱠᱟ ᱢᱮᱱᱟᱜ ᱟᱠᱟᱫ ᱯᱮᱭᱟ ᱛᱟᱦᱚᱞᱮ?
ᱦᱮᱸ ᱟᱞᱮ ᱦᱚᱸ ᱢᱚᱸᱡᱽ ᱫᱚ ᱢᱚᱸᱡᱽ ᱵᱟᱲᱟ ᱜᱮ ᱢᱮᱱᱟᱜ ᱞᱮᱭᱟ᱾
ᱚ ᱟᱨ ᱚᱲᱟᱜ ᱠᱚᱨᱮ ᱱᱤᱛᱳᱜ ᱫᱚ ᱡᱷᱚᱛᱚ ᱵᱮᱥ ᱜᱮ᱾
ᱦᱮᱸ ᱵᱮᱥ ᱫᱚ ᱵᱮᱥᱜᱮ ᱢᱮᱱᱟᱜ ᱵᱟᱲᱟ ᱠᱚᱣᱟ ᱚᱲᱟᱜ ᱠᱚᱥᱮᱫ ᱦᱚᱸ ᱟᱞᱮᱫᱚ ᱟᱯᱮ ᱜᱮ ᱚᱠᱟ ᱞᱮᱠᱟ ᱵᱟᱝ ᱟᱯᱮ ᱥᱮᱫ ᱚᱲᱟᱜ ᱠᱚᱜᱮ?
ᱟᱞᱮ ᱦᱚᱸ ᱱᱤᱭᱟᱹ ᱜᱷᱟᱹᱲᱤᱡ ᱫᱚ ᱚᱲᱟᱜ ᱠᱚᱨᱮ ᱡᱷᱚᱛᱚ ᱜᱮ ᱵᱮᱥ ᱜᱮ ᱵᱟᱝ ᱜᱮ ᱢᱮᱱᱟᱜ ᱟᱠᱟᱜ ᱠᱚᱣᱟ᱾
ᱦᱩᱸ ᱟᱨ ᱛᱚᱵᱮ ᱚᱠᱟ ᱞᱮᱠᱟᱧ ᱢᱮᱱ ᱠᱮᱭᱟ, ᱚᱠᱟᱴᱟᱜ ᱵᱟᱨᱮ ᱛᱮᱞᱟᱝ ᱨᱚᱯᱚᱲ ᱞᱮᱱᱠᱷᱟᱱ ᱵᱷᱟᱹᱜᱤ ᱠᱚᱜᱼᱟ᱾
ᱟ ᱢᱟ ᱚᱠᱟᱴᱟᱜ ᱵᱟᱨᱮ ᱛᱮ ᱱᱚᱜᱼᱚᱭ ᱟ ᱡᱮᱢᱚᱱ ᱟ᱾ ᱚ ᱟᱢ ᱟᱢ ᱡᱩᱫᱤᱢ ᱞᱟᱹᱭ ᱠᱮᱭᱟ ᱟᱢᱟᱜ ᱟᱢ ᱡᱩᱫᱤ ᱠᱳᱱᱳ ᱢᱟᱱᱮ ᱚᱱᱠᱟ ᱦᱩᱫᱤᱥ ᱟᱠᱟᱫᱟᱢ ᱡᱮ ᱱᱚᱣᱟ ᱴᱚᱯᱤᱠ ᱱᱤᱭ ᱜᱟᱯᱟᱞᱢᱟᱨᱟᱣ ᱦᱩᱭᱩᱜᱼᱟ᱾
ᱦᱳᱭ᱾ ᱦᱩᱫᱤᱥ ᱫᱚ ᱤᱱᱟᱹ ᱠᱚᱜᱮ ᱱᱤᱛᱚᱜ ᱱᱤᱭᱟᱹ ᱚᱠᱛᱮ ᱨᱮ ᱡᱚᱛᱚ ᱞᱮᱠᱟᱱᱟᱜ᱾ ᱛᱤ ᱠᱚ ᱜᱟᱞᱢᱟᱨᱟᱣ ᱵᱟᱲᱟ ᱠᱮᱫᱟ ᱾ ᱢᱤᱫᱴᱮᱡ ᱯᱷᱳᱱ ᱵᱟᱨᱮᱛᱮᱞᱟᱝ ᱨᱚᱯᱚᱲ ᱞᱮᱱᱠᱷᱟᱱ ᱜᱮ ᱵᱷᱟᱹᱜᱤ ᱠᱚᱜᱼᱟ, ᱥᱮ ᱪᱮᱫ?
ᱚ ᱦᱮᱸ ᱜᱟᱱᱚᱜ ᱜᱮᱭᱟ ᱱᱚᱣᱟ ᱦᱚᱸ ᱾
ᱦᱳᱭ, ᱥᱮ ᱡᱟᱦᱟᱱᱟᱜ ᱮᱴᱟᱜ ᱵᱟᱹᱲᱤᱡ ᱛᱮᱞᱟᱝ ᱨᱚᱯᱚᱲ ᱞᱮᱱᱠᱷᱟᱱ ᱵᱷᱟᱜᱤᱜᱼᱟ?
ᱦᱮᱸ ᱯᱷᱳᱱ ᱱᱤᱭᱮ ᱦᱚᱸ ᱯᱷᱳᱱ ᱨᱮᱱᱟᱜ ᱵᱟᱹᱲᱤᱡ ᱫᱤᱠ ᱵᱷᱟᱜᱮ ᱫᱤᱠ ᱾ ᱚ ᱱᱤᱭᱟᱹ ᱦᱚᱸ ᱨᱚᱯᱚᱲ ᱜᱟᱱᱚᱜ ᱜᱮᱭᱟ ᱾
ᱢᱟ ᱛᱚ ᱢᱟ ᱨᱚᱬ ᱞᱮᱵᱮᱱ,
ᱟ ᱯᱷᱳᱱ ᱯᱷᱳᱱ ᱱᱤᱭᱮ ᱡᱮᱢᱚᱱ ᱛᱮ ᱛᱮᱦᱮᱧᱟᱜ ᱴᱚᱯᱤᱠ ᱫᱚ ᱛᱟᱦᱚᱞᱮ ᱟ ᱯᱷᱳᱱ ᱡᱮᱢᱚᱱ ᱟᱵᱚ ᱢᱟᱱᱮ ᱟᱹᱰᱤᱴᱟ ᱥᱟᱦᱟᱡᱡᱳᱭᱮᱜ ᱵᱚᱱᱟᱭ ᱟᱨ ᱱᱚᱣᱟ ᱡᱤᱱᱤᱥ ᱥᱟᱦᱟᱡᱡᱳ ᱡᱮᱢᱚᱱ ᱱᱚᱜᱼᱚᱭ, ᱟᱵᱚ ᱯᱷᱳᱱ ᱨᱮ ᱤᱱᱴᱟᱨᱱᱮᱴ ᱵᱮᱵᱚᱦᱟᱨ ᱠᱟᱛᱮᱫ ᱡᱟᱦᱟᱸ ᱫᱚ ᱟᱵᱚ ᱢᱟᱱᱮ ᱟᱹᱰᱤ ᱠᱤᱪᱷᱩ ᱵᱚᱱ ᱥᱮᱬᱟ ᱫᱟᱲᱮᱭᱟᱜ, ᱠᱟᱱᱟ, ᱡᱟᱦᱟᱸ ᱫᱚ ᱦᱳᱭᱛᱳ ᱟᱵᱚ ᱱᱚᱣᱟ ᱦᱚᱭᱛᱳ ᱥᱮᱨᱟ ᱡᱮ ᱟᱵᱚ ᱤᱥᱠᱩᱞ ᱨᱮᱜᱮ ᱵᱚᱱ ᱥᱮᱬᱟᱭᱟ ᱥᱮ ᱠᱚᱞᱮᱡᱽ ᱨᱮᱜᱮ ᱵᱚᱱ ᱥᱮᱬᱟᱭᱟ ᱱᱚᱝᱠᱟ ᱫᱚ ᱵᱟᱝ᱾ ᱜᱚᱴᱟ ᱡᱟᱭᱜᱟ ᱠᱷᱚᱱ ᱚᱱᱟ ᱜᱮ ᱥᱮᱬᱟ ᱜᱟᱱᱚᱜᱼᱟ ᱛᱮᱢᱚᱱ ᱡᱟᱦᱟᱸ ᱫᱚ ᱟᱵᱚ ᱵᱟᱝ ᱪᱟᱞᱟᱣ ᱠᱟᱛᱮᱜ ᱚᱸᱰᱮ ᱵᱟᱝ ᱪᱟᱞᱟᱣ ᱠᱟᱛᱮᱜ ᱵᱚᱱ ᱚᱱᱟ ᱯᱷᱳᱱ ᱢᱟᱫᱽᱫᱷᱚᱢ ᱛᱮᱵᱚᱱ ᱥᱮᱬᱟ ᱫᱟᱲᱮᱭᱟᱜ ᱠᱟᱱᱟ᱾ ᱚᱱᱟ ᱢᱤᱫᱴᱟᱝ ᱵᱷᱟᱜᱮ ᱡᱤᱱᱤᱥ ᱠᱟᱱᱟ, ᱥᱮ ᱱᱚᱜᱼᱚᱭ ᱟᱵᱚ ᱡᱮᱢᱚᱱ ᱟᱨ ᱱᱤᱛᱳᱜ ᱫᱚ ᱠᱳᱱᱳ ᱨᱤᱞᱮᱴᱤᱵᱽ ᱥᱟᱣᱛᱮ ᱡᱳᱜᱟᱡᱳᱜᱽ ᱨᱮᱱᱟᱜ ᱢᱤᱫᱴᱟᱝ ᱟᱹᱰᱤ ᱵᱷᱟᱜᱮ ᱢᱤᱫᱴᱟᱝ ᱫᱤᱠ ᱠᱟᱱᱟ ᱡᱟᱦᱟᱸ ᱫᱚ ᱡᱚᱠᱷᱚᱱ ᱜᱮ ᱢᱚᱱᱮ ᱦᱩᱭᱩᱜ ᱛᱟᱢᱟ ᱦᱳᱭᱛᱳ ᱩᱱ ᱠᱷᱟᱱ ᱜᱮ ᱯᱷᱳᱱ ᱠᱟᱛᱮᱫ ᱩᱱᱤ ᱥᱟᱶᱛᱮᱢ ᱨᱚᱲ ᱫᱟᱲᱮᱭᱟᱜᱼᱟ᱾ ᱥᱮ ᱩᱱᱠᱩᱣᱟᱜ ᱫᱩᱠ ᱥᱩᱠᱷᱮᱢ ᱵᱟᱲᱟᱭ ᱫᱟᱲᱮᱼᱟ᱾ ᱱᱚᱣᱟ ᱡᱤᱱᱤᱥ ᱥᱮ ᱱᱤᱡᱮᱨᱟᱜ ᱦᱚᱸ ᱚᱲᱟᱜ ᱨᱮᱭᱟᱜ ᱫᱩᱠ ᱥᱩᱠᱷ ᱱᱤᱡᱮᱨᱟᱜ ᱦᱚᱸ ᱱᱚᱣᱟ ᱠᱚ ᱡᱤᱱᱤᱥ ᱟᱨ ᱵᱷᱟᱜᱮ ᱡᱤᱱᱤᱥ ᱫᱚ᱾ ᱟᱨ ᱵᱟᱹᱲᱤᱡ ᱡᱤᱱᱤᱥ ᱫᱚ ᱡᱮᱢᱚᱱ ᱱᱚᱜᱼᱚᱭ ᱯᱷᱳᱱ ᱱᱤᱭᱮ ᱟᱵᱚ ᱟᱨ ᱡᱮᱢᱚᱱ ᱠᱟᱹᱡ ᱠᱟᱹᱡ ᱜᱤᱫᱽᱨᱟᱹ ᱴᱷᱮᱱ ᱡᱷᱚᱛᱚ ᱠᱷᱚᱱᱟᱜ ᱦᱩᱰᱤᱧ ᱜᱤᱫᱽᱨᱟᱹ ᱡᱟᱦᱟᱸᱭ ᱱᱩᱠᱩ ᱠᱚᱣᱟᱜ ᱵᱮᱥᱤ ᱠᱷᱟᱨᱟᱯ ᱯᱨᱚᱵᱷᱟᱵ ᱤᱫᱤᱭᱮᱫᱟᱭ ᱾ᱯᱷᱳᱱ ᱫᱚ ᱡᱮᱢᱚᱱ ᱱᱩᱠᱩ ᱟᱵᱚ ᱯᱚᱛᱷᱚᱢ ᱠᱷᱚᱱᱟᱜ ᱦᱚᱭ ᱛᱚ ᱱᱚᱭᱟ ᱫᱚ ᱜᱟᱨᱡᱮᱱᱟᱜ ᱜᱮ ᱢᱤᱫᱴᱟᱝ ᱥᱚᱪᱮᱛᱚᱱ ᱛᱟᱦᱮᱸᱱ ᱫᱚᱨᱠᱟᱨ, ᱡᱮ ᱯᱨᱚᱛᱷᱚᱢ ᱠᱷᱚᱱᱟᱜ ᱜᱮ ᱦᱩᱰᱤᱧ ᱠᱷᱚᱱᱟᱜ ᱜᱮ ᱦᱚᱭᱛᱚ ᱜᱤᱫᱽᱨᱟᱹ ᱢᱤᱫᱴᱟᱝ ᱵᱟᱭ ᱠᱷᱮᱞ ᱠᱟᱱᱟ ᱥᱮ ᱵᱟᱭ ᱡᱚᱢ ᱫᱟ ᱛᱚ ᱯᱷᱳᱱ ᱮᱢᱟᱭ ᱠᱷᱟᱱ ᱜᱮ ᱩᱱᱤ ᱯᱷᱳᱱᱮ ᱧᱮᱞᱫᱟᱭ, ᱡᱚᱢᱫᱟᱭ, ᱠᱷᱮᱞ ᱫᱟᱭ, ᱯᱷᱳᱱ ᱨᱮᱜᱮ ᱡᱷᱚᱛᱚ ᱠᱤᱪᱷᱩ ᱢᱟᱱᱮ ᱱᱚᱣᱟ ᱱᱩᱱᱟᱹᱜ ᱴᱟᱜ ᱟᱹᱰᱤ ᱵᱮᱥᱤ ᱜᱤᱫᱽᱨᱟᱹ ᱮᱢ ᱵᱟᱭ ᱜᱟᱱᱚᱜᱼᱟ᱾ ᱡᱮ ᱵᱮᱥᱤ ᱮᱢ ᱞᱮᱠᱷᱟᱱ ᱴᱟᱜ ᱠᱷᱟᱨᱟᱯ ᱫᱤᱠ ᱦᱚᱭᱛᱳ ᱟᱡ ᱵᱟᱭ ᱠᱷᱮᱞ ᱫᱟ ᱵᱟᱭ ᱡᱚᱢ ᱫᱟ ᱾ ᱱᱚᱣᱟ ᱡᱤᱱᱤᱥ ᱫᱚ ᱢᱤᱫᱴᱟᱝ ᱢᱟᱱᱮ ᱢᱤᱫ ᱢᱤᱫᱴᱟᱝ ᱠᱷᱟᱨᱟᱯ ᱫᱤᱠ ᱫᱤᱭᱮ ᱥᱮᱱᱚᱜ ᱠᱟᱱᱟ ᱾ ᱟᱞᱤᱧᱟᱜ ᱢᱚᱱᱮ ᱫᱚ ᱞᱟᱹᱭᱟ, ᱟᱨ ᱟᱹᱵᱤᱱ ᱪᱮᱫ ᱵᱤᱱ ᱞᱟᱹᱭᱟ?
ᱦᱳᱭ ᱟᱹᱰᱤ ᱢᱚᱸᱡᱽ ᱵᱮᱱ ᱞᱟᱹᱭ ᱠᱮᱜᱼᱟ ᱟᱵᱮᱱ ᱦᱚᱸ ᱯᱷᱳᱱ ᱵᱟᱨᱮᱛᱮ ᱾ ᱯᱷᱳᱱ ᱵᱟᱨᱮ ᱛᱮᱫ ᱟᱹᱰᱤ ᱢᱚᱸᱡᱽ ᱵᱮᱱ ᱞᱟᱹᱭ ᱞᱟᱹᱭ ᱫᱚ ᱢᱟᱱᱮ ᱴᱷᱤᱠ ᱫᱚ ᱴᱷᱤᱠ ᱜᱮᱵᱮᱱ ᱨᱚᱲ ᱠᱮᱫᱟ ᱡᱮ‌, ᱢᱤᱫᱴᱮᱡ ᱡᱟᱦᱟᱸᱭ ᱴᱷᱟᱜ ᱡᱩᱫᱤ ᱯᱷᱳᱱ ᱢᱚᱸᱡᱽᱢ ᱵᱮᱵᱚᱦᱟᱨ ᱞᱮᱠᱷᱟᱡ ᱢᱚᱸᱡᱽ ᱮᱢ ᱦᱩᱭ ᱫᱟᱲᱮᱭᱟᱜᱼᱟ ᱱᱚᱝᱠᱟ ᱦᱩᱭᱩᱜ ᱠᱟᱱᱟ ᱾ ᱱᱤᱭᱟᱹ ᱱᱤᱭᱟᱹ ᱚᱠᱛᱮ ᱨᱮ ᱱᱤᱭᱟᱹ ᱤᱱᱴᱟᱨᱱᱮᱴ ᱡᱩᱜᱽ ᱚᱠᱛᱮ ᱨᱮ ᱟᱭᱢᱟ ᱨᱚᱠᱚᱢᱟᱜ ᱯᱷᱳᱱ ᱛᱮ ᱟᱭᱢᱟ ᱨᱚᱠᱚᱢᱟᱜ ᱡᱤᱱᱤᱥ, ᱪᱤᱪᱩ ᱞᱟᱹᱜᱤᱫ ᱢᱟᱱᱮ ᱟᱭᱢᱟ ᱰᱷᱮᱨ ᱢᱮᱱᱟᱜᱼᱟ ᱡᱤᱱᱤᱥ ᱾ ᱟᱵᱚ ᱱᱤᱛᱚᱜ ᱯᱷᱳᱱ ᱛᱮ ᱟᱭᱢᱟ ᱨᱚᱠᱚᱢᱟᱜ ᱵᱚᱱ ᱥᱮᱬᱟᱭᱮᱫᱟ ᱵᱟᱝ ᱥᱮ? ᱱᱤᱛᱚᱜ ᱯᱷᱳᱱ ᱚᱠᱛᱚ ᱨᱮ ᱟᱢ ᱟᱢᱮᱢ ᱞᱟᱹᱭ ᱠᱮᱫ ᱞᱮᱠᱟ ᱯᱷᱳᱱ ᱵᱟᱨᱮ ᱛᱮᱫᱚ ᱢᱚᱡᱽ ᱥᱮᱬᱟᱭ ᱞᱟᱹᱜᱤᱫ ᱫᱚ ᱢᱟᱱᱮ ᱟᱭᱢᱟ ᱨᱚᱠᱚᱢᱼᱼ ᱠᱚᱞᱮᱡᱽ ᱠᱚᱞᱮᱡᱽ ᱠᱚᱨᱮ ᱠᱷᱚᱱᱜᱮ ᱢᱟᱱᱮ ᱢᱚᱡᱽ ᱥᱮᱬᱟ ᱞᱟᱹᱜᱤᱫ ᱫᱚ ᱡᱟᱦᱟᱱᱟᱜ ᱦᱤᱡᱩᱜ ᱠᱟᱱᱟ ᱡᱮ ᱱᱤᱛᱚᱜ ᱤᱧ ᱢᱮᱱ ᱠᱮᱭᱟᱼᱼ ᱟᱵᱚ ᱯᱟᱲᱦᱟᱣ ᱠᱟᱛᱮᱫ ᱦᱚᱸ ᱯᱷᱳᱱ ᱛᱮ ᱡᱚᱫᱤ ᱟᱢ ᱡᱚᱛᱚᱣᱟᱜ ᱜᱮ ᱮᱢ ᱪᱤᱠᱟᱹ ᱫᱟᱲᱮᱭᱟᱜᱼᱟ ᱢᱤᱫᱴᱮᱡ ᱡᱚᱵ ᱨᱮ ᱟᱢᱼᱼ ᱚᱱᱞᱟᱭᱤᱱ ᱛᱮ ᱢᱟᱱᱮᱢ ᱮᱯᱞᱟᱭ ᱫᱟᱲᱮᱭᱟᱜᱼᱟ ᱥᱮ ᱡᱟᱦᱟᱱᱟᱜ ᱡᱩᱫᱤᱢ ᱪᱤᱠᱟᱹ ᱫᱟᱲᱮᱭᱟᱜᱼᱟ ᱚᱱᱞᱟᱭᱤᱱ ᱛᱮᱜᱮᱢ ᱡᱚᱵᱮᱢ ᱥᱮ ᱫᱟᱲᱮᱭᱟᱜ ᱠᱟᱱᱟ ᱱᱮᱛᱟᱨ ᱾ ᱯᱷᱳᱱ ᱛᱮᱜᱮ ᱱᱤᱡᱮᱨᱟᱜ ᱯᱷᱳᱱ ᱛᱮᱜᱮ ᱡᱚᱛᱚ ᱢᱟᱱᱮ ᱛᱷᱚᱲᱟ ᱜᱟᱱᱮᱢ ᱥᱮᱬᱟ ᱧᱚᱜ ᱞᱮᱠᱷᱟᱡ, ᱯᱷᱳᱱ ᱛᱮ ᱢᱟᱱᱮ ᱡᱚᱛᱚᱣᱟᱜ ᱮᱢ ᱪᱮᱠᱟ ᱫᱟᱲᱮᱭᱟᱜᱼᱟ ᱟᱨ ᱵᱟᱹᱲᱤᱡᱟᱜ ᱫᱚ ᱚᱱᱮᱢ ᱞᱟᱹᱭ ᱠᱮᱫ ᱞᱮᱠᱟ ᱠᱟᱹᱴᱼᱼ ᱠᱟᱹᱴᱤᱡ ᱜᱤᱫᱽᱨᱟᱹ ᱢᱟᱱᱮ ᱠᱟᱹᱴᱤᱡ ᱠᱷᱚᱡ ᱯᱷᱳᱱ ᱟᱞᱚᱢ ᱧᱮᱞ ᱦᱚᱪᱚᱣᱟᱭᱟ ᱚᱱᱟ ᱫᱚ ᱢᱚᱸᱡᱽ ᱦᱩᱭᱩᱜ ᱠᱟᱛᱷᱟ ᱠᱟᱱ ᱜᱮᱭᱟᱢ ᱞᱟᱹᱭ ᱠᱮᱫᱟ ᱾ ᱡᱮ ᱱᱤᱛᱚᱜ ᱵᱟᱹᱲᱤᱡ ᱫᱚ ᱱᱚᱝᱠᱟ ᱦᱩᱭᱩᱜ ᱠᱟᱱᱟ ᱡᱮ ᱠᱟᱹᱴᱤᱡ ᱠᱷᱚᱱ ᱯᱷᱳᱱᱮᱢ ᱤᱭᱩᱡ ᱦᱚᱪᱚ ᱞᱮᱠᱷᱟᱡ ᱛᱟᱭᱚᱢᱛᱮ ᱩᱱᱤ, ᱦᱟᱨᱟᱜ ᱦᱟᱨᱟᱜ ᱛᱮ ᱡᱟᱦᱟᱱᱟᱜ ᱠᱟᱹᱢᱤ ᱠᱚᱨᱮ ᱥᱮ ᱡᱟᱦᱟᱱᱟᱜ ᱯᱟᱲᱦᱟᱜ ᱠᱚᱨᱮ ᱥᱮ ᱡᱟᱦᱟᱱᱟᱜ ᱜᱮ ᱢᱟᱱᱮ ᱟᱢᱼᱼ ᱪᱤ ᱚᱱᱟ ᱠᱚ ᱵᱟᱭ ᱟᱸᱡᱚᱢᱟ᱾ ᱩᱱᱤ ᱯᱷᱳᱱ ᱮᱢᱟᱭᱮ ᱠᱷᱟᱡ ᱟᱨ ᱛᱷᱚᱲᱟ ᱜᱟᱱ ᱱᱟᱥᱮᱱᱟᱜᱼ ᱮ ᱠᱟᱹᱢᱤ ᱠᱮᱫᱟ ᱟᱨ ᱯᱷᱳᱱ ᱨᱮᱜᱮ ᱟᱨᱦᱚᱸᱼᱼ ᱫᱷᱩᱨᱟᱹᱣᱚᱜᱼᱟ ᱯᱷᱳᱱ ᱧᱮᱧᱮᱞ ᱜᱮ ᱚᱱᱠᱟ ᱚᱱᱟ ᱧᱮᱞ ᱧᱮᱞ ᱛᱮ ᱛᱷᱚᱲᱟ ᱜᱟᱱ ᱚᱱᱟ, ᱯᱷᱳᱱ ᱨᱮᱦᱚᱸ ᱢᱤᱫᱴᱮᱡ ᱵᱮᱵᱚᱦᱟᱨ ᱢᱚᱸᱡᱽ ᱦᱩᱭᱩᱜ ᱡᱚᱲᱟ ᱡᱮ ᱱᱚᱝᱠᱟ ᱦᱩᱭᱩᱜ ᱠᱟᱱᱟ ᱡᱮ, ᱟᱫᱚᱢ ᱠᱚᱫᱚ ᱯᱷᱳᱱ ᱧᱮ ᱧᱮᱞ ᱴᱩᱞᱩᱡ ᱜᱮᱼᱼ ᱢᱮᱸᱫ ᱚᱠᱟ ᱫᱚ ᱯᱟᱣᱟᱨ ᱚᱱᱟ ᱠᱚᱢᱚᱜ ᱠᱟᱱᱟ ᱱᱤᱭᱟᱹ ᱠᱚ ᱚᱠᱛᱮ ᱨᱮ ᱾ ᱚᱱᱟᱛᱮ ᱯᱷᱳᱱ ᱵᱮᱵᱚᱦᱟᱨ ᱫᱚ ᱛᱷᱚᱲᱟ ᱢᱚᱸᱡᱽ ᱧᱚᱜ ᱛᱮ ᱵᱮᱵᱚᱦᱟᱨ ᱞᱮᱠᱷᱟᱡ ᱢᱟᱱᱮ ᱴᱟᱭᱤᱢ ᱴᱟᱭᱤᱢ ᱨᱮ ᱧᱮᱞ ᱞᱮᱠᱷᱟᱡ, ᱧᱮᱧᱮᱞ ᱫᱚ ᱵᱟᱝ ᱢᱟᱱᱮ ᱵᱟᱝ ᱵᱟᱹᱲᱤᱡᱼᱟ ᱢᱟᱱᱮ ᱴᱟᱭᱤᱢ ᱴᱟᱭᱤᱢ ᱨᱮ ᱢᱚᱸᱡᱽ ᱥᱚᱢᱚᱭ ᱮᱢ ᱠᱟᱛᱮᱫ ᱾ ᱧᱮᱞ ᱞᱮᱠᱷᱟᱡ ᱚᱱᱠᱟᱜᱮ ᱵᱷᱟᱹᱜᱤ ᱠᱚᱜᱼᱟ ᱵᱟᱝ ᱥᱮ ᱾
ᱦᱮᱸ ᱚᱵᱚᱥᱳᱭ ᱟᱨ ᱡᱮᱢᱚᱱ ᱱᱚᱜ ᱚᱭ ᱟᱹᱵᱤᱱ ᱡᱮᱢᱚᱱ ᱵᱤᱱ ᱞᱟᱹᱭ ᱠᱮᱜᱼᱟ ᱯᱷᱨᱚᱢ ᱯᱷᱤᱞᱟᱯ ᱥᱮ, ᱠᱳᱪᱤᱝ ᱦᱟᱛᱟᱣ ᱥᱮ ᱟᱨ ᱟᱵᱚ ᱡᱮᱢᱚᱱ ᱞᱟᱦᱟᱛᱮ ᱢᱤᱫᱴᱟᱝ ᱡᱚᱵᱼᱼ ᱯᱚ ᱠᱚᱨᱟᱣ ᱞᱟᱹᱜᱤᱫ ᱥᱮ ᱡᱟᱦᱟᱱᱟᱜ ᱨᱮᱱᱟᱜ ᱢᱤᱫᱴᱟᱝ ᱠᱚᱞᱮᱡᱽ ᱨᱮ ᱮᱰᱢᱤᱥᱮᱱ ᱠᱚᱨᱛᱮ ᱜᱮᱞᱮ ᱠᱤᱢᱵᱟ ᱡᱟᱦᱟᱱᱟᱜ ᱠᱚᱢᱯᱤᱴᱤᱴᱤᱵᱽᱼᱼ ᱮᱠᱡᱟᱢ ᱠᱚ ᱞᱟᱹᱜᱤᱫ ᱦᱚᱸ ᱯᱷᱨᱚᱢ ᱯᱷᱤᱞᱟᱯ ᱡᱮᱢᱚᱱ ᱱᱤᱛᱚᱜ ᱫᱚ ᱦᱟᱛᱮ ᱦᱟᱛᱮ ᱡᱷᱚᱛᱚ ᱦᱚᱲ ᱴᱷᱮᱱ ᱮᱱᱰᱨᱚᱭᱮᱰ ᱢᱮᱱᱟᱜᱼᱟ ᱾ ᱠᱟᱜ-ᱟ ᱱᱚᱣᱟ ᱯᱷᱳᱱ ᱢᱮᱱᱟᱜ ᱟᱠᱟᱫᱟ ᱱᱤᱡᱮ ᱛᱮᱜᱮᱵᱚᱱ ᱠᱚᱨᱟᱣ ᱫᱟᱲᱮᱭᱟᱜ ᱠᱟᱱᱟ ᱞᱟᱦᱟᱼᱼ ᱛᱮᱫᱚ ᱡᱮᱢᱚᱱ ᱚᱱᱟ ᱠᱚ ᱠᱚᱨᱟᱣ ᱞᱟᱹᱜᱤᱫ ᱢᱤᱫᱴᱟᱝ ᱥᱟᱭᱵᱟᱨ ᱠᱮᱯ ᱪᱟᱞᱟᱣ ᱦᱳᱭᱳᱜᱼᱟ ᱾ ᱚᱱᱟ ᱫᱚ ᱚᱲᱟᱜ ᱠᱷᱚᱱᱟᱜ ᱛᱟᱛᱮ ᱡᱟᱦᱟᱸ ᱛᱤᱱᱟᱹᱜ ᱥᱟᱺᱜᱤᱧ ᱜᱮ ᱦᱩᱭᱮᱱ ᱚᱸᱰᱮ ᱥᱮᱱ ᱠᱟᱛᱮᱜ ᱚᱸᱰᱮ ᱠᱚᱨᱟᱣ ᱦᱳᱭᱳᱜᱼᱟ ᱾ ᱟᱨ ᱡᱮᱢᱚᱱ ᱱᱚᱜᱼᱚᱭ, ᱟᱵ ᱚᱱᱟ ᱠᱚᱨᱮᱱᱟᱜ ᱯᱨᱤᱯᱟᱨᱮᱥᱚᱱ ᱱᱚᱜ ᱚᱭ ᱡᱮᱢᱚᱱ ᱠᱚᱞᱮᱡᱽ ᱠᱚᱨᱮᱱᱟᱜ ᱦᱚᱸ ᱦᱚᱭᱛᱚ ᱠᱳᱱᱳ ᱠᱳᱪᱤᱝ ᱵᱟᱝ ᱦᱟᱛᱟᱣ, ᱦᱟᱛᱟᱣ ᱠᱟᱛᱮ ᱚᱱᱞᱟᱭᱤᱱ ᱛᱮᱜᱮ ᱠᱞᱟᱥ ᱠᱚᱨᱟᱣ ᱠᱟᱛᱮ ᱚᱱᱞᱟᱭᱤᱱ ᱛᱮ ᱠᱳᱱᱳᱼᱼ ᱠᱳᱪᱤᱝ ᱦᱟᱛᱟᱣ ᱠᱟᱛᱮᱜ ᱱᱚᱣᱟ ᱨᱮᱦᱚᱸ ᱯᱟᱲᱦᱟᱜ ᱜᱟᱱᱚᱜᱼᱟ ᱥᱮ ᱠᱳᱱᱳ ᱠᱚᱢᱯᱤᱴᱤᱴᱤᱵᱷᱼᱼ ᱮᱠᱡᱟᱢ ᱠᱚᱨᱮ ᱦᱚᱸ ᱫᱩᱲᱩᱵ, ᱞᱟᱹᱜᱤᱫ ᱚᱱᱞᱟᱭᱤᱱ ᱛᱮᱜᱮ ᱦᱳᱭᱛᱳ ᱥᱳᱢᱳᱭ ᱡᱩᱫᱤ ᱵᱟᱝ ᱠᱩᱨᱟᱹᱜᱼᱟ ᱠᱤᱢᱵᱟ ᱟᱹᱰᱤ ᱨᱚᱠᱚᱢᱼᱼ ᱯᱚᱨᱤᱥᱛᱷᱤᱛᱤ ᱠᱷᱟᱹᱛᱤᱨ ᱦᱳᱭᱛᱳ ᱢᱟᱱᱮ ᱯᱷᱳᱱ ᱛᱮᱦᱚᱸ ᱠᱚᱨᱟᱣ ᱜᱟᱱᱚᱜ ᱱᱚᱣᱟᱼᱼ ᱠᱚ ᱡᱤᱱᱤᱥ ᱢᱤᱫᱴᱟᱝ ᱟᱹᱰᱤ ᱵᱷᱟᱜᱮ ᱫᱤᱠ ᱫᱤᱭᱮ ᱠᱟᱱᱟ ᱾
ᱦᱳᱭ ᱾ ᱟᱹᱰᱤ ᱢᱚᱸᱡᱮᱢ ᱞᱟᱹᱭ ᱠᱮᱫᱮᱜᱼᱟ ᱟᱢᱦᱚᱸ ᱡᱮ ᱱᱤᱭᱟᱹ ᱠᱚᱛᱮ ᱟᱭᱢᱟ ᱨᱚᱠᱚᱢᱟᱜ ᱜᱮ ᱯᱷᱳᱱ ᱛᱮ ᱦᱳᱭ ᱠᱟᱱᱟ ᱵᱟᱝ ᱥᱮ ᱾ ᱢᱟᱱᱮᱢ ᱞᱟᱹᱭ ᱠᱮᱫ ᱞᱮᱠᱟ ᱱᱤᱭᱟᱹᱼᱼ ᱚᱴ ᱨᱮ ᱟᱢ ᱠᱳᱪᱤᱝ ᱢᱤᱫᱴᱮᱡ ᱠᱳᱪᱤᱝ ᱮᱢ ᱦᱟᱛᱟᱣ ᱞᱮᱠᱷᱟᱡ ᱢᱤᱫᱴᱮᱱ ᱠᱩᱭᱥᱚᱱ ᱡᱩᱫᱤ ᱟᱢ ᱢᱤᱫᱴᱮᱱ ᱠᱩᱭᱥᱚᱱ ᱡᱩᱫᱤ ᱢᱚᱡᱼᱼ ᱛᱮ ᱵᱟᱢ ᱵᱡᱷᱟᱹᱣ ᱞᱮᱠᱷᱟᱱ ᱟᱢ ᱜᱩᱜᱩᱞ ᱨᱮᱢ ᱠᱩᱞᱤ ᱞᱮᱠᱷᱟᱱ ᱩᱱᱤᱼᱼ ᱜᱩᱜᱳᱞ ᱢᱚᱡᱽ ᱜᱮ ᱞᱟᱹᱭᱟᱢᱟ ᱯᱷᱳᱱ ᱨᱮ ᱤᱱᱴᱟᱨᱱᱮᱴ ᱛᱮ ᱢᱚᱡᱽ ᱜᱮ ᱟᱢ ᱡᱟᱦᱟᱱᱟᱜ ᱜᱮ ᱠᱩᱭᱥᱚᱱᱼᱼ ᱟᱢ ᱵᱟᱢ ᱵᱩᱡᱷᱟᱹᱣᱟ ᱡᱤᱱᱤᱥ ᱦᱚᱸᱭ ᱞᱟᱹᱭ ᱢᱟ᱾ ᱟᱨ ᱱᱤᱭᱟᱹ ᱠᱚ ᱠᱷᱮᱛᱨᱮ ᱯᱷᱳᱱ ᱱᱚᱝᱠᱟᱱ ᱡᱤᱱᱤᱥ ᱠᱟᱱᱟ ᱡᱮ ᱟᱢ ᱢᱤᱫᱴᱮᱡ ᱮᱢ ᱴᱨᱟᱪ ᱠᱮᱫᱟᱼᱼ ᱢᱤᱫᱴᱮᱡ ᱡᱩᱫᱤ ᱪᱟᱥ ᱨᱮ ᱟᱢ ᱛᱤᱡᱩᱭ ᱡᱚᱢᱮ ᱠᱟᱱ ᱛᱟᱢᱟ, ᱥᱮ ᱡᱟᱦᱟᱸᱱᱟᱜ ᱜᱮ ᱵᱟᱹᱲᱤᱡᱚᱜ ᱠᱟᱱᱟ ᱚᱱᱟ ᱨᱮ ᱡᱤᱱᱤᱥ ᱛᱮ ᱚᱱᱟ ᱪᱟᱪ ᱨᱮᱼᱼ ᱪᱟᱥ ᱨᱮ ᱟᱢ ᱚᱱᱟ ᱯᱷᱳᱴᱳ ᱠᱟᱛᱮᱢ ᱠᱩᱞᱤ ᱫᱟᱲᱮᱭᱟᱜᱼᱟ ᱜᱩᱜᱳᱞ ᱨᱮ ᱱᱤᱭᱟᱹ ᱪᱮᱫ ᱛᱮᱼᱼ ᱪᱮᱠᱟᱣ ᱠᱟᱱᱛᱮ ᱱᱤᱭᱟᱹ ᱨᱮᱭᱟᱜ ᱵᱟᱹᱲᱤᱡ ᱦᱩᱭᱩᱜ ᱠᱟᱱᱟ ᱟᱨ ᱚᱱᱟ ᱠᱷᱚᱡ ᱜᱮ ᱟᱢ ᱡᱟᱦᱟᱸ ᱱᱟᱜ ᱢᱟᱱᱮᱢᱼᱼ ᱪᱮᱥᱴᱟ ᱫᱟᱲᱮᱭᱟᱜᱼᱟ ᱡᱮ ᱚᱱᱟ ᱨᱮᱭᱟᱜ ᱨᱟᱱᱮᱢ ᱠᱤᱨᱤᱧ ᱫᱟᱲᱤᱭᱟᱜᱼᱟ᱾ ᱱᱚᱣᱟ ᱧᱮᱞ ᱠᱟᱛᱮᱜ ᱡᱮ ᱱᱤᱭᱟᱹ ᱤᱭᱟᱹᱛᱮ ᱤᱧᱟᱹᱜ ᱫᱚ ᱱᱚᱝᱠᱟ ᱵᱟᱹᱲᱤᱡᱜ ᱠᱟᱱᱟ ᱱᱩ-ᱱᱩᱠᱩ ᱛᱤᱡᱩ ᱠᱚ ᱡᱚᱢ ᱫᱟ ᱱᱚᱣᱟ ᱨᱮ ᱪᱮᱜ ᱤᱧ ᱞᱟᱜᱟᱣ ᱞᱮᱠᱷᱟᱡ ᱢᱟᱱᱮ ᱜᱩᱜᱳᱞᱮᱢ ᱠᱩᱞ ᱞᱮᱠᱷᱟᱡ ᱡᱚᱛᱚᱭ ᱞᱟᱹᱭ ᱫᱟᱲᱮᱭᱟᱢᱟ ᱱᱤᱭᱟᱹ ᱠᱚ ᱚᱠᱛᱚ ᱨᱮ᱾
ᱦᱮᱸ ᱦᱚᱜᱼᱚᱭ ᱡᱮᱢᱚᱱ ᱱᱮᱛᱟᱨ ᱫᱚ ᱪᱟᱥ ᱫᱤᱱ ᱠᱟᱱ ᱛᱟᱵᱚᱱᱟ᱾ ᱱᱚᱣᱟ-ᱼ ᱡᱚᱢᱚᱱ ᱦᱩᱲᱩ ᱠᱚ ᱨᱚᱦᱚᱭ ᱯᱚᱨ ᱡᱮ ᱟᱹᱰᱤ ᱨᱮᱠᱚᱢ ᱦᱳᱭᱛᱳ ᱛᱤᱡᱩ ᱠᱚ ᱡᱚᱢᱟ, ᱟᱨᱠᱚ ᱡᱚᱢᱟ ᱟᱹᱰᱤ ᱨᱮᱠᱚᱢ ᱦᱳᱭᱳᱜᱼᱟ ᱦᱳᱲᱳ ᱨᱮᱱᱟᱜ ᱦᱚᱸ᱾ ᱱᱚᱣᱟ ᱡᱤᱱᱤᱥ ᱦᱚᱸ ᱡᱩᱫᱤ ᱦᱚᱸᱜᱼᱚᱭ ᱡᱮᱢᱚᱱ ᱯᱷᱳᱱ ᱵᱮᱵᱚᱦᱟᱨ ᱛᱟᱞᱟ ᱛᱮᱜᱮ ᱡᱚᱢᱚᱱ ᱚᱱᱟ ᱨᱮᱱᱟᱜ ᱯᱷᱳᱱ-ᱯᱷᱳᱱ ᱨᱮ ᱯᱷᱳᱴᱳ ᱠᱟᱛᱮᱱ ᱚᱱᱟ ᱡᱩᱫᱤ ᱜᱩᱜᱩᱞᱮᱢ ᱟᱢᱮᱢ ᱠᱳᱞᱟᱭᱟ ᱛᱟᱦᱚᱞᱮ ᱚᱱᱟ ᱨᱮᱱᱟᱜ ᱟᱢ ᱥᱮᱞᱩᱭᱮᱥᱮᱱ ᱚᱵᱚᱥᱳ ᱩᱱᱤ ᱞᱟᱹᱭᱟᱭ ᱥᱮ ᱮᱵᱚᱝ ᱪᱮᱜ ᱨᱟᱱ ᱠᱚ ᱮᱢ ᱦᱳᱭᱳᱜᱼᱟ ᱪᱮᱜ ᱯᱨᱚᱥᱮᱥ ᱛᱮ ᱡᱷᱚ ᱛᱚᱜᱮ ᱞᱮᱭᱟᱭ ᱡᱟᱦᱟᱸ ᱫᱚ ᱡᱩᱫᱤ ᱯᱷᱳᱱ ᱵᱟᱝ ᱛᱟᱦᱮᱸ ᱠᱚᱜᱼᱟ ᱦᱳᱭᱛᱳ ᱚᱱᱟ ᱫᱚ ᱢᱤᱫᱴᱟᱝ ᱤᱭᱟᱹ ᱢᱮᱫᱴᱟᱝ ᱯᱷᱟᱨᱢᱮᱥᱤ ᱨᱮ ᱥᱮᱱ ᱠᱟᱛᱮᱜ ᱚᱸᱰᱮ ᱫᱚ ᱪᱟᱞᱟᱣ ᱠᱟᱛᱮᱜ ᱞᱮ ᱦᱳᱭ ᱠᱚᱜᱼᱟ ᱡᱮ ᱱᱚᱣᱟ ᱯᱨᱚᱵᱞᱮᱢ ᱦᱳᱭ ᱠᱟᱱᱟ ᱦᱳᱲᱳ ᱨᱮᱱᱟᱜ ᱱᱚᱭᱟ ᱱᱚᱣᱟ ᱚᱝᱠᱟ᱾ ᱱᱚᱣᱟ ᱦᱳᱭ ᱠᱟᱱᱟ ᱫᱤᱭᱮ ᱪᱮᱜ ᱨᱟᱱᱤᱧ ᱦᱟᱛᱟᱣᱟ ᱥᱮ ᱪᱮᱫ ᱴᱨᱤᱴᱢᱮᱱᱴ ᱮᱢ ᱞᱟᱠ ᱱᱚᱝᱠᱟᱱᱟᱜ ᱦᱳᱭᱛᱳ ᱩᱱ ᱪᱟᱞᱟᱣ ᱠᱟᱛᱮᱜ ᱩᱱᱤ ᱴᱷᱮᱱ ᱵᱟᱲᱟᱭ ᱦᱩᱭ ᱠᱚᱜᱼᱟ ᱠᱤᱱᱛᱩ ᱯᱷᱳᱱ ᱤᱭᱩᱡᱽ ᱠᱷᱟᱛᱤᱨ ᱚᱱᱟ ᱨᱮᱱᱟᱜ ᱢᱤᱫᱴᱟᱝ ᱪᱷᱚᱵᱤ ᱢᱟᱫᱽᱫᱷᱚᱢ ᱛᱮᱜᱮ ᱥᱚᱵ ᱡᱷᱚᱛᱚ ᱠᱤᱪᱷᱩ ᱨᱮᱱᱟᱝ ᱥᱚᱞᱤᱭᱳᱥᱚᱱ ᱦᱤᱡᱩᱜᱼᱟ᱾
ᱦᱳᱭ ᱟᱨ ᱱᱤᱭᱟᱹ ᱚᱠᱛᱚ ᱨᱮ ᱢᱟᱱᱮ ᱯᱷᱳᱱ ᱟᱭᱢᱟ ᱨᱚᱠᱚᱢᱟᱜ ᱜᱮ ᱠᱟᱹᱢᱤᱭᱮᱫᱟ ᱡᱮ ᱢᱤᱫᱴᱮᱜ ᱱᱚᱝᱠᱟᱱ ᱦᱥᱸᱭ ᱠᱟᱹᱢᱤᱫᱟ ᱮᱢᱟᱨᱡᱮᱱᱥᱤ ᱨᱮᱦᱚᱸᱭ ᱠᱟᱹᱢᱤᱫᱟ ᱯᱷᱳᱱ ᱡᱮ ᱟᱢ ᱢᱤᱫᱴᱮᱡ ᱮᱢᱟᱨᱡᱮᱱᱥᱤ ᱢᱟᱛᱞᱟᱹᱵ ᱢᱤᱫᱴᱟᱝ ᱟᱢ ᱡᱟᱹᱨᱩᱲ ᱜᱷᱟᱹᱲᱤᱡ ᱨᱮ ᱡᱟᱦᱟᱸᱭ ᱴᱷᱮᱡ ᱡᱩᱫᱤ ᱮᱢᱟᱨᱡᱮᱱᱥᱤ ᱦᱟᱹᱱᱤᱴᱷᱮᱡ ᱡᱟᱦᱟᱸᱭ ᱴᱷᱮᱡ ᱜᱮ ᱟᱢ ᱠᱷᱚᱡ ᱢᱟᱱᱮ ᱥᱟᱺᱜᱤᱧ ᱡᱟᱭᱜᱟ ᱨᱮ ᱢᱮᱱᱟᱭ ᱠᱷᱟᱡ ᱩᱱᱤ ᱡᱩᱫᱤ ᱡᱟᱦᱟᱱᱟᱜ ᱞᱟᱜᱟᱣᱟᱭ ᱠᱷᱟᱡ ᱚᱱᱟ ᱛᱮᱦᱚᱸ ᱟᱢ ᱟᱭᱢᱟ ᱨᱚᱠᱚᱢᱟᱜ ᱡᱤᱱᱤᱥ ᱢᱟᱱᱮ ᱩᱱᱤᱢ ᱞᱟᱹᱭ ᱫᱟᱲᱮᱣᱭᱟ ᱡᱮ-ᱼ ᱱᱚᱝᱠᱟ ᱱᱚᱝᱠᱟ ᱠᱟᱱᱟ, ᱱᱚᱸᱰᱮ ᱱᱚᱝᱠᱟ ᱦᱩᱭᱩᱜ ᱠᱟᱱᱟ ᱟᱨ ᱡᱟᱦᱟᱱᱟᱜ ᱱᱚᱝᱠᱟ ᱦᱩᱭᱩᱜ ᱠᱟᱱᱟ ᱡᱚᱛᱚᱢ ᱧᱮᱞ ᱞᱟᱹᱭ ᱫᱟᱲᱮᱣᱭᱟ ᱟᱨ ᱱᱤᱭᱟᱹ ᱠᱚ ᱚᱠᱛᱚ ᱨᱮ ᱢᱟᱱᱮ ᱟᱭᱢᱟ ᱨᱚᱠᱚᱢᱟᱜ ᱡᱤᱱᱤᱥ ᱱᱚᱝᱠᱟᱧ ᱢᱮᱱ ᱪᱚ ᱠᱮᱭᱟ ᱡᱮ ᱢᱤᱫᱴᱮᱡ ᱮᱢᱟᱨᱡᱮᱱᱥᱤ ᱚᱲᱟᱜ ᱨᱮ ᱡᱟᱦᱟᱱᱟᱜ ᱴᱷᱮᱠᱟ ᱞᱟᱜᱟᱣᱱᱟ ᱡᱮ ᱯᱟᱭᱥᱟ ᱠᱚᱨᱮᱱᱟᱜ ᱥᱮ ᱡᱟᱦᱟᱸᱱᱟᱜ ᱜᱮ ᱚᱲᱟᱜ ᱠᱚᱨᱮ ᱡᱩᱫᱤ ᱯᱟᱭᱥᱟ ᱞᱟᱜᱟᱣᱱᱟ᱾ ᱟᱨᱢᱤᱫ ᱦᱚᱲ ᱡᱩᱫᱤ ᱵᱟᱨᱦᱮᱨᱮ ᱢᱮᱱᱟᱭ ᱠᱷᱟᱡ, ᱩᱱᱤ ᱡᱩᱫᱤ ᱢᱮᱱ ᱞᱮᱠᱷᱟᱡ ᱤᱧ ᱴᱷᱮᱡ ᱯᱟᱭᱥᱟ ᱢᱮᱱᱟᱜᱼᱟ᱾ ᱪᱤᱠᱟᱛᱤᱧ ᱮᱢᱟᱭᱟ ᱵᱟᱝ ᱥᱮ ᱚᱱᱠᱟ ᱵᱟ ᱯᱷᱳᱱ ᱵᱟᱝ ᱛᱟᱦᱮᱱ ᱠᱷᱟᱡ ᱫᱚ ᱟᱨ ᱱᱤᱭᱟᱹ ᱚᱠᱛᱚ ᱨᱮ ᱯᱷᱳᱱ ᱢᱮᱱᱟᱜ ᱟᱠᱟᱜᱼᱟ ᱡᱮ ᱯᱷᱳᱱ ᱨᱮ ᱠᱩᱞ ᱠᱮᱫᱟᱭ ᱯᱷᱳᱱ ᱛᱮ ᱠᱩᱞ ᱞᱮᱠᱟᱡ ᱯᱷᱳᱱ ᱨᱮᱜᱮ ᱢᱟᱱᱮ ᱡᱷᱚᱛᱚ ᱦᱩᱭᱩᱜ ᱠᱟᱱᱟ᱾ ᱵᱟᱝ ᱥᱮ ᱱᱤᱛᱚᱜ?
ᱦᱮᱸ ᱚᱵᱚᱥᱥᱳᱭ ᱦᱚᱜᱚᱭ ᱡᱮᱢᱚᱱ ᱴᱟᱠᱟ ᱯᱚᱭᱥᱟ ᱠᱚᱨᱮᱱᱟᱜ ᱞᱟᱦᱟ ᱛᱮᱫᱚ ᱡᱮᱢᱚᱱ ᱵᱮᱝᱠ ᱨᱮ ᱪᱟᱞᱟᱣ ᱠᱟᱛᱮ ᱴᱟᱠᱟ ᱛᱩᱞᱟᱹᱣ ᱠᱟᱛᱮᱫ ᱛᱚᱵᱮᱭᱟᱱᱤᱡ ᱱᱤᱡᱮᱴᱷᱮᱱ ᱠᱮᱥ ᱫᱚᱦᱚᱭ ᱦᱳᱭᱳᱜ ᱛᱟᱦᱮᱱᱟ᱾ ᱱᱮᱛᱟᱨ ᱫᱚ ᱦᱳᱭ ᱚᱱᱟ ᱯᱷᱳᱱ ᱵᱮᱵᱚᱦᱟᱨ ᱠᱛᱮᱫ ᱢᱤᱫᱴᱟᱝ ᱵᱷᱟᱜᱮ ᱫᱤᱠ ᱦᱳᱭ ᱠᱟᱱᱟ ᱡᱟᱦᱟᱸ ᱫᱚ ᱛᱤᱨᱮ ᱠᱮᱥ ᱵᱟᱝ ᱛᱟᱦᱮᱱ ᱨᱮᱦᱚᱸ ᱴᱟᱠᱟ ᱠᱟ ᱵᱟᱝ ᱛᱟᱦᱮᱸᱱ ᱨᱮᱦᱚᱸ ᱯᱷᱳᱱ ᱛᱟᱦᱮᱸ ᱞᱮᱱᱠᱷᱟᱱ ᱜᱮ ᱯᱷᱳᱱ ᱨᱮ ᱟᱨ ᱴᱟᱠᱟ ᱛᱟᱦᱮᱸ ᱞᱮᱱ ᱠᱷᱟᱱ ᱜᱮ ᱮᱴᱟᱜ ᱡᱟᱭᱜᱟ ᱨᱮ ᱜᱚᱴᱟ ᱜᱮ ᱵᱮᱵᱚᱦᱟᱨ ᱜᱟᱱᱚᱜᱼᱟ ᱥᱮ ᱠᱟᱹᱢᱤ ᱥᱮᱱᱚᱜᱼᱟ ᱯᱟᱨᱚᱢᱚᱜᱼᱟ᱾
ᱦᱳᱭ ᱱᱤᱭᱟᱹ ᱠᱚ ᱠᱷᱟᱹᱛᱤᱨ ᱫᱚ ᱚᱱᱠᱟᱜᱮ ᱢᱚᱸᱡᱽ ᱜᱮ ᱦᱩᱭᱩᱜ ᱠᱟᱱᱟ ᱡᱮ ᱯᱷᱳᱱ ᱢᱮᱱᱟᱜ ᱛᱮ᱾ ᱟᱭᱢᱟ ᱰᱷᱮᱨ ᱢᱟᱱᱮ ᱟᱭᱢᱟ ᱰᱷᱮᱨ ᱥᱚᱞᱤᱭᱩᱥᱚᱱ ᱢᱟᱱᱮ ᱢᱚᱸᱡᱽ ᱠᱟᱹᱢᱤ ᱮᱢ ᱠᱟᱫᱟ ᱯᱷᱳᱱ ᱤᱭᱟᱹᱛᱮ᱾ ᱵᱟᱹᱲᱤᱡᱟᱜ ᱫᱚ ᱱᱚᱝᱠᱟ ᱠᱟᱱ ᱜᱮᱭᱟ ᱡᱮ ᱯᱷᱳᱱ ᱨᱮ ᱟᱭᱢᱟ ᱨᱚᱠᱚᱢᱟᱜ ᱵᱟᱹᱲᱤᱡᱟᱜ ᱦᱚᱸ ᱦᱩᱭᱩᱜ ᱠᱟᱱ ᱜᱮᱭᱟ᱾ ᱯᱷᱳᱱ ᱨᱮ ᱵᱟᱹᱲᱤᱡᱟᱜ
ᱦᱮᱸ ᱡᱮᱢᱚᱱ ᱵᱟᱨᱭᱟ ᱦᱩᱭᱩᱜ ᱠᱚᱱᱟ ᱢᱤᱫᱴᱟᱝ ᱟᱸ ᱥᱴᱩᱰᱮᱱ ᱥᱴᱩᱰᱮᱱ ᱥᱮ ᱱᱤᱛᱚᱜ ᱫᱚ ᱡᱷᱚᱛᱚ ᱵᱚᱭᱮᱥ ᱠᱚ ᱜᱮ ᱢᱟᱱᱮ ᱟᱳ ᱢᱟᱱᱮ ᱡᱷᱚᱛᱚ ᱢᱤᱰᱤᱞ ᱵᱚᱭᱮᱥ ᱛᱟᱢ ᱟ ᱛᱟᱛ ᱛᱷᱮᱠᱮ ᱮᱡ ᱦᱳᱠᱳᱜ ᱫᱷᱟᱹᱨᱟᱹ ᱨᱮᱦᱚᱸ ᱥᱮ ᱦᱩᱰᱤᱧ ᱩᱢᱮᱨ ᱠᱷᱚᱱᱟᱜ ᱦᱚᱸ ᱢᱟᱫᱽᱫᱷᱚᱢᱤᱠ ᱮᱭᱤᱪ ᱮᱥ ᱠᱷᱚᱱᱥᱜ ᱜᱮ ᱱᱚᱜ-ᱚᱭ ᱡᱮᱢᱚᱱ ᱯᱷᱳᱱ ᱠᱚ ᱵᱮᱵᱚᱦᱟᱨᱫᱟ᱾ ᱢᱤᱫᱴᱟᱝ ᱥᱴᱤᱪᱮᱱᱢ ᱯᱚᱠᱠᱷᱮ ᱢᱤᱫᱴᱟᱝ ᱠᱷᱟᱨᱟᱯ ᱫᱤᱠ ᱫᱚ ᱦᱳᱭᱳᱜ ᱠᱟᱱᱟ ᱡᱮᱢᱚᱱ ᱩᱱᱤ ᱡᱩᱫᱤ ᱩᱱᱤ ᱡᱚᱠᱷᱚᱱ ᱯᱷᱳᱱᱮ ᱧᱟᱢᱟᱭ ᱟ ᱯᱚᱛᱷᱚᱢ ᱯᱷᱳᱱ ᱧᱟᱢᱟᱭ ᱛᱚ ᱩᱱᱤ ᱫᱚ ᱯᱷᱳᱱ ᱨᱮ ᱮᱛᱚ ᱵᱤᱥᱤ ᱱᱮᱥᱟ ᱦᱳᱭᱳᱜ ᱛᱟᱭᱟ ᱢᱟᱱᱮ ᱡᱟᱦᱟᱸ ᱫᱚ ᱚᱞᱚᱜ ᱯᱟᱲᱦᱟᱣ ᱠᱷᱚᱱᱟᱜ ᱦᱚᱸ ᱢᱟᱱᱮ ᱚᱱᱟ ᱨᱮᱱᱟᱜ ᱱᱮᱥᱟ ᱟᱹᱰᱤ ᱡᱟᱹᱥᱛᱤ ᱦᱩᱭᱩᱜᱼᱟ ᱟᱨ ᱟᱣ ᱛᱚ ᱩᱱᱤ ᱚᱱᱟ ᱡᱤᱱᱤᱥ ᱵᱟᱭ ᱦᱩᱫᱤᱥ ᱫᱟᱲᱮᱭᱟᱜᱼᱟ ᱯᱳᱭᱞᱳ ᱨᱮᱫᱚ ᱯᱷᱳᱱ ᱤᱭᱩᱥ ᱥᱚᱢᱚᱭ ᱫᱚ ᱦᱚᱭᱛᱳ ᱯᱷᱳᱱ ᱡᱚᱠᱷᱚᱱ ᱟᱡ ᱮ ᱠᱤᱪᱷᱩ ᱠᱷᱚᱱᱮ ᱧᱮᱞᱟᱭ ᱟ ᱛᱟᱯᱚᱨᱮ ᱢᱚᱱᱮ ᱦᱩᱭᱩᱜ ᱛᱟᱭᱟ ᱯᱷᱳᱱ ᱨᱮᱜᱮ ᱡᱷᱚᱛᱚ ᱠᱤᱪᱷᱩ ᱠᱤᱱᱛᱩ ᱯᱷᱚᱱ ᱵᱟᱫᱮᱭᱚ ᱡᱮ ᱟᱭᱢᱟ ᱢᱤᱫᱴᱟᱝ ᱠᱮᱨᱤᱭᱟᱨ ᱢᱮᱱᱟᱜ ᱠᱟᱫᱼᱟ ᱥᱮ ᱢᱤᱫᱴᱟᱝ ᱯᱟᱲᱦᱟᱣ ᱦᱩᱭᱩᱜ ᱛᱟᱭᱟ ᱱᱚᱣᱟ ᱡᱤᱱᱤᱥ ᱟᱡ ᱮ ᱦᱤᱨᱤᱧᱟᱭ ᱠᱤᱱᱛᱩ ᱡᱚᱠ ᱠᱚᱱ ᱠᱷᱟᱱ ᱜᱮ ᱟᱡ ᱚᱱᱟ ᱠᱚᱱᱴᱤᱱᱤᱭᱩᱥᱞᱤ ᱤᱭᱩᱥ ᱟᱭ ᱯᱚᱛᱷᱚᱢ ᱫᱚ ᱩᱱᱟᱹᱜ ᱟᱡ ᱯᱚᱠᱠᱷᱮ ᱩᱱᱟᱹᱜ ᱟᱹᱰᱤ ᱠᱷᱟᱨᱟᱯ ᱫᱤᱠ ᱧᱩᱨᱩᱜᱼᱟ᱾ ᱟᱨ ᱯᱚᱨᱮᱛᱮ ᱡᱚᱠᱷᱚᱱ ᱵᱮᱵᱚᱦᱟᱨ ᱵᱮᱵᱚᱦᱟᱨᱟᱭ ᱦᱳᱭᱛᱳ ᱩᱱᱤ ᱵᱩᱡᱷᱟᱹᱣᱟᱭ ᱡᱮ ᱵᱟᱝ ᱯᱷᱳᱱ ᱫᱚ ᱤᱧ ᱫᱚᱨᱠᱟᱨ ᱱᱤᱭᱟᱹᱜ ᱜᱮ ᱵᱮᱵᱚᱦᱟᱨ ᱦᱩᱭᱩᱜ ᱛᱤᱧᱟᱹ ᱚᱛᱤ ᱟ ᱢᱟᱱᱮ ᱵᱟᱨ ᱛᱤ ᱫᱚ ᱵᱮᱵᱚᱦᱟᱨ ᱵᱟᱭ ᱜᱟᱱᱚᱜ ᱛᱤᱧᱟᱹ᱾
ᱦᱚᱭ ᱛᱚ ᱜᱚᱝᱠᱮ ᱦᱳᱭᱛᱚ ᱜᱚᱝᱠᱮ ᱤᱭᱟᱹ ᱱᱩᱭ ᱠᱟᱨᱭᱟ ᱚᱠᱟ ᱴᱟᱭᱤᱢ ᱮ ᱮᱢᱟᱜ ᱞᱟᱝ ᱛᱟᱦᱮᱸᱱᱟ ᱴᱟᱭᱤᱢ ᱠᱚᱫᱚ ᱦᱟᱸᱜ ᱦᱩᱭ ᱡᱟᱣᱨᱟᱣ ᱟᱠᱟᱱ ᱜᱮᱭᱟ᱾
ᱟ ᱦᱮᱸ ᱦᱮᱸ᱾
ᱚ ᱢᱟ ᱛᱚᱵᱮ᱾
ᱦᱮᱸ ᱴᱷᱤᱠ ᱟᱪᱷᱮ ᱡᱚᱦᱟᱨ ᱜᱮ᱾